ᱦᱮᱞᱳ ᱦᱳᱭ ᱟᱸᱡᱚᱢ ᱫᱟᱵᱤᱱ ᱜᱚᱢᱠᱮ?
ᱦᱮᱸ ᱠᱟᱹᱴᱤᱡ ᱫᱚᱢᱮ ᱪᱮᱫ ᱥᱟᱰᱮ ᱠᱟᱱ ᱛᱟᱵᱤᱱᱟ᱾
ᱚ ᱤᱭᱟᱹ ᱦᱚᱭ ᱥᱮ ᱪᱮᱫ?
ᱦᱮᱸ ᱦᱚᱭ ᱞᱮᱠᱟ ᱟᱸᱡᱚᱢᱚᱜ ᱠᱟᱱᱟ ᱟᱨᱠᱤ᱾ ᱦᱮᱸ ᱱᱤᱛᱳᱜ ᱴᱷᱤᱠ ᱜᱮ ᱟᱡᱚᱢᱚᱜ ᱠᱟᱱᱟ᱾ ᱦᱮᱸᱦᱮᱸ᱾ ᱦᱮᱸ ᱴᱷᱤᱠ ᱜᱮᱭᱟ ᱟᱸᱡᱚᱢᱚᱜ ᱪᱮᱫ ᱪᱮᱫᱵᱤᱱ ᱪᱤᱠᱟᱹᱭᱮᱫᱟ ᱛᱟᱦᱚᱞᱮ ᱦᱤᱛᱚᱜ ᱫᱚ?
ᱟᱹᱞᱤᱧ ᱦᱟᱛᱮ ᱦᱚᱸᱜ-ᱚᱭ ᱵᱟᱫᱽ ᱛᱮᱞᱤᱧ ᱦᱮᱡ ᱞᱮᱱᱟ ᱵᱷᱤᱛᱟᱹ ᱢᱟᱜ᱾ ᱟᱫᱚᱞᱧ ᱯᱩᱨᱟᱹᱣ ᱠᱟᱜᱼᱟ ᱞᱤᱧ ᱱᱤᱛᱚᱜ ᱫᱚ ᱟᱨᱠᱤ᱾
ᱚ ᱟᱨ ᱡᱚᱢ ᱡᱚᱢ ᱵᱟᱲᱟ ᱠᱚᱫᱚ ᱦᱩᱭᱩ ᱠᱟᱱᱟᱱᱟ ᱥᱮ ᱥᱮ ᱵᱟᱝ ᱛᱟᱦᱚᱞᱮ?
ᱦᱳᱭ ᱟᱨ ᱫᱟᱠᱟ ᱞᱤᱧ ᱡᱚᱢ ᱠᱟᱜᱼᱟ᱾ ᱟᱯᱮ ᱫᱚᱯᱮ ᱱᱟᱯᱟᱭ ᱜᱮᱭᱟ ᱥᱮ ᱵᱟᱝ ᱜᱚᱝᱠᱮ?
ᱦᱮᱸ ᱱᱟᱯᱟᱭ ᱵᱟᱲᱟ ᱜᱮ᱾
ᱟᱞᱮ ᱦᱚᱸ ᱦᱚᱲ ᱫᱚ ᱱᱤᱛᱚᱜ ᱫᱚ ᱱᱟᱯᱟᱭ ᱜᱮ ᱦᱟᱸᱜ ᱢᱮᱱᱟᱜ ᱞᱮᱭᱟ ᱟᱨ ᱠᱟᱹᱢᱤ ᱤᱭᱟᱹ ᱛᱚ ᱥᱤᱡᱤᱱ ᱫᱚ ᱴᱷᱤᱠ ᱜᱮᱭᱟ ᱛᱟᱦᱞᱮ ᱛᱤᱱᱟᱹᱴᱟ ᱱᱤᱱ ᱨᱚᱦᱟᱭ
ᱨᱚᱦᱚᱭ ᱦᱚᱜᱼᱚᱭ ᱞᱮ ᱟᱨᱟᱢᱵᱚᱣ ᱠᱟᱫᱟ ᱟᱞᱮᱫ ᱦᱚᱜ-ᱚᱸᱭ ᱞᱟᱦᱟ ᱠᱷᱚᱱᱟᱜ ᱫᱚ ᱵᱟᱭ ᱫᱟᱜ ᱮᱫ ᱛᱟᱦᱮᱸᱫ ᱟᱞᱮ ᱥᱮᱫ ᱫᱚ᱾ ᱟ ᱦᱮᱜ ᱮᱱᱛᱳᱜ ᱦᱚᱸᱜᱼᱚᱭ ᱠᱚᱴᱟ ᱫᱤᱱ ᱠᱷᱚᱱᱟᱜ ᱟᱨ ᱠᱟᱹᱴᱤᱡ ᱫᱟᱜ ᱮᱫᱟᱭ ᱟᱨ ᱢᱟᱱᱮ ᱵᱟᱹᱭᱦᱟᱹᱲ ᱠᱚ ᱵᱟᱨᱭᱟ ᱯᱮᱭᱟ ᱨᱚᱦᱚᱭ ᱦᱩᱭ ᱟᱠᱟᱱᱟ᱾ ᱟᱨ ᱵᱟᱹᱫᱽ ᱠᱚᱨᱮ ᱫᱚ ᱢᱟᱱᱮ ᱢᱤᱫᱴᱟᱝ ᱜᱟᱰᱟ ᱦᱮᱱᱟᱜᱼᱟ ᱟᱨ ᱠᱤᱸ ᱮᱸ ᱟᱫᱚ ᱚᱱᱟ ᱠᱷᱚᱱᱟᱜ ᱜᱮ ᱫᱟᱜ ᱟᱨᱮᱡ ᱠᱟᱛᱮᱜ ᱨᱚᱦᱚᱭ ᱦᱩᱭᱩᱜ ᱠᱟᱱᱟ᱾ ᱟᱯᱮ ᱫᱚ ᱛᱤᱱᱟᱹᱜ ᱜᱟᱱ ᱯᱮ ᱨᱚᱦᱚᱭ ᱠᱮᱫᱟ ᱛᱟᱦᱚᱞᱮ?
ᱟᱞᱮ ᱱᱚᱛᱮ ᱫᱚ ᱡᱚᱛᱚ ᱜᱮᱠᱚ ᱯᱩᱨᱟᱹᱣ ᱠᱟᱫᱟ ᱢᱮᱱᱠᱷᱟᱱ ᱟᱞᱮᱭᱟᱜ ᱫᱚ ᱵᱟᱹᱫ ᱦᱟᱸᱜ ᱜᱚᱴ ᱴᱩ ᱨᱮ ᱛᱟᱞᱮ ᱟᱫᱚ ᱦᱚᱞᱟ ᱟᱹᱭᱩᱵ-ᱮ ᱫᱟᱜ ᱫᱟᱜ-ᱟᱫ ᱞᱮᱭᱟ ᱵᱟᱠᱷᱟᱱ ᱫᱟᱜ ᱵᱟᱝ ᱫᱟᱜ ᱞᱮᱱ ᱛᱟᱞᱮᱭᱟ ᱵᱟᱹᱫᱽ᱾ ᱚᱱᱟᱚᱛᱮ ᱵᱟᱞᱮ ᱥᱤᱭ ᱟᱠᱟᱫ ᱛᱟᱦᱮᱱᱟ ᱟᱨᱠᱤ᱾ ᱟᱫᱚ ᱦᱚᱞᱟ ᱟᱹᱭᱩᱵ ᱞᱮ ᱪᱤᱱᱫᱟᱜ-ᱟᱜ ᱠᱟᱱᱟᱭ ᱟᱫᱚ ᱛᱮᱦᱮᱧ ᱩᱱᱠᱩ ᱩᱸᱜ ᱴᱟᱠᱴᱟᱨ ᱵᱟᱞᱟᱞᱮ ᱦᱟᱸᱜ ᱞᱮ ᱛᱷᱩᱛᱤ ᱠᱟᱜ ᱠᱚᱣᱟ, ᱦᱤᱡᱩᱜᱼᱟᱠᱚ ᱥᱤᱭᱳ ᱟᱨᱠᱤ ᱛᱟᱨᱟᱥᱤᱧ ᱥᱮᱫ᱾
ᱟᱪᱪᱷᱟ ᱟᱪᱪᱷᱟ ᱟᱨ ᱟᱯᱮᱥᱮᱫ ᱛᱟᱦᱚᱞᱮ ᱪᱮᱫ ᱚᱱᱮ ᱱᱟᱦᱮᱞ ᱛᱮ ᱵᱮᱥᱤ ᱯᱮ ᱥᱤᱜᱮᱭᱟ ᱥᱮ ᱴᱟᱠᱴᱟᱨ ᱠᱚᱛᱮ ᱜᱮ ᱵᱮᱥᱤ᱾
ᱟᱞᱮ ᱱᱚᱛᱮ ᱫᱚ ᱱᱟᱦᱮᱞ ᱫᱚ ᱪᱟᱵᱟ ᱟᱠᱟᱱ ᱞᱮᱠᱟᱜᱮ ᱞᱟᱹᱭ ᱜᱟᱱᱟ᱾ ᱦᱮᱸᱢ ᱴᱟᱠᱴᱟᱨ ᱜᱮ ᱟᱹᱰᱤ ᱡᱟᱹᱥᱛᱤ ᱜᱮᱭᱟ ᱢᱮᱱᱠᱷᱟᱱ ᱴᱟᱟᱠᱴᱟᱨ ᱦᱚᱸ ᱫᱚᱢᱮ ᱡᱟᱹᱥᱛᱤ ᱫᱚ ᱵᱟᱹᱱᱩᱜᱼᱟ᱾ ᱥᱤᱫᱟᱠᱚ ᱴᱟᱠᱴᱟᱨ ᱛᱮ ᱢᱮᱱᱠᱷᱟᱱ ᱠᱚᱭᱮᱠ ᱵᱟᱨᱭᱟ ᱯᱮᱭᱟ ᱴᱟᱠᱼᱼ ᱴᱟᱨ ᱟᱫ ᱫᱚᱢᱮᱠᱚ ᱷᱟᱛᱟᱭ ᱮᱫᱟ ᱱᱚᱭᱟ ᱠᱚᱨᱮᱫ᱾
ᱟᱪᱪᱷᱟ ᱟᱪᱪᱷᱟ ᱦᱮᱸ ᱟᱫᱚ ᱱᱤᱛᱚᱜ ᱫᱚ ᱟᱞᱮᱥᱮᱫ ᱫᱚ ᱢᱟᱱᱮ ᱵᱟᱱᱟᱨ ᱜᱮᱮ ᱪᱟᱞᱟᱜ ᱠᱟᱱᱟ ᱴᱟᱠᱴᱟᱨ ᱦᱚᱸ ᱱᱟᱦᱮᱞ ᱛᱮᱦᱚᱸ ᱠᱚ ᱥᱤ ᱵᱟᱲᱟᱭᱮᱫ ᱜᱮᱭᱟ ᱟᱫᱚ ᱴᱟᱠᱴᱟᱨ ᱛᱮ ᱥᱤ ᱫᱚ ᱢᱤᱫᱴᱟᱝ ᱪᱮᱫ ᱪᱟᱬ ᱛᱮ ᱦᱩᱭᱩᱜᱼᱟ ᱚᱱᱟᱜᱮ᱾ ᱪᱟᱬ ᱛᱮ ᱵᱟᱨᱭᱟ ᱯᱮᱭᱟ ᱟᱹᱰᱤ ᱩᱛᱟᱹᱨ ᱠᱷᱮᱫ ᱵᱤᱱ ᱞᱚᱥᱚᱫ ᱫᱟᱲᱮᱭᱟᱜᱼᱟ ᱟᱨ ᱱᱟᱦᱮᱞ ᱛᱮᱫᱚ ᱠᱷᱟᱱ ᱢᱤᱫ ᱫᱤᱱ ᱛᱮᱫᱚ ᱩᱱᱟᱹᱜ ᱫᱚ ᱵᱟᱵᱤᱱ ᱞᱚᱥᱚᱫ ᱫᱟᱲᱮᱭᱟᱜᱼᱟ ᱥᱮ ᱵᱟᱨᱯᱮ ᱫᱤᱱ ᱞᱟᱜᱟᱜᱼᱟ ᱟᱫ ᱚᱱᱟᱛᱮ᱾ ᱪᱟᱬ ᱛᱮᱠᱷᱟᱱ ᱦᱩᱭ ᱞᱮᱱᱠᱷᱟᱱᱡ ᱫᱚ ᱟᱫᱚ ᱢᱟᱱᱮ ᱱᱮᱫ ᱫᱚ ᱵᱟᱱᱟᱨ ᱛᱮᱜᱮ ᱠᱚ ᱤᱭᱟᱹᱭᱟ ᱴᱮᱠᱴᱟᱨ ᱛᱮᱦᱚᱸ ᱟᱨ᱾ ᱱᱚᱣᱟ ᱱᱟᱦᱮᱞ ᱛᱮᱦᱚᱸ ᱡᱟᱦᱟᱸᱭ ᱴᱟᱠᱴᱟᱨ ᱨᱮ ᱢᱟᱱᱮ ᱡᱟᱦᱟᱸᱭ ᱠᱚ ᱦᱭᱛᱳ ᱰᱟᱝᱨᱤ ᱠᱚ ᱵᱟᱹᱱᱩᱜ ᱠᱚᱛᱟ ᱠᱚᱣᱟ ᱩᱱᱠᱩ ᱫᱚ᱾ ᱴᱟᱠᱴᱟᱨ ᱠᱚᱛᱮ ᱠᱚ ᱥᱤ ᱷᱪᱚᱭᱮᱫᱟ ᱟᱨ ᱡᱟᱦᱟᱸᱭ ᱰᱟᱹᱝᱨᱤ ᱠᱟᱲᱟ ᱠᱚ ᱦᱮᱱᱟᱜ ᱠᱚᱛᱟ ᱠᱚᱣᱟ ᱩᱱᱠᱩ ᱫᱚ ᱱᱟᱦᱮᱞ ᱠᱚᱛᱮ ᱜᱮᱠᱚ ᱥᱤᱭᱮᱫᱟ᱾
ᱦᱩᱸ ᱟᱞᱮ ᱱᱚᱛᱮ ᱫᱚ ᱱᱟᱦᱮᱞ ᱫᱚ ᱠᱷᱟᱹᱞᱤ ᱚᱱᱮ ᱛᱚᱞᱟ ᱜᱟᱹᱰᱤ ᱠᱚᱨᱮ ᱜᱮᱠᱚ ᱥᱤᱭᱟ᱾
ᱚ ᱢᱟᱱᱮ ᱟᱹᱰᱤ ᱠᱚᱢ ᱜᱮᱛᱟᱯᱮᱭᱟ ᱟᱯᱮ ᱥᱮᱫ ᱛᱟᱷᱞᱮ ᱵᱟᱝ᱾
ᱦᱩᱸ ᱟᱹᱰᱤ ᱜᱮ ᱠᱚᱢ
ᱟᱨ ᱟᱨ ᱤᱨ ᱠᱚᱫᱚ ᱪᱮᱫ ᱛᱮᱯᱮ ᱚᱱᱠᱟ ᱢᱩᱱᱤᱥ ᱯᱮ ᱞᱟᱜᱟᱣ ᱥᱮ᱾ ᱚᱱᱠᱟ ᱢᱮᱥᱤᱱ ᱠᱚᱛᱮ ᱜᱮᱯᱮ ᱤᱨ ᱦᱚᱪᱚᱭ ᱜᱮᱭᱟ᱾
ᱮᱸ ᱠᱚᱣᱟᱜ ᱚᱠᱟ ᱞᱮᱠᱟ ᱦᱟᱜ ᱤᱭᱟᱹ ᱛᱟᱠᱚ᱾ ᱚᱠᱚᱭ ᱚᱠᱟ ᱞᱮᱠᱟ ᱠᱚ ᱠᱩᱥᱤᱭᱟᱜᱼᱟ ᱚᱱᱮ ᱚᱠᱚᱭ ᱫᱚ ᱡᱮᱢᱚᱱ ᱠᱚ ᱞᱟᱹᱭ ᱜᱮᱭᱟ ᱡᱩᱫᱤ ᱜᱟᱹᱰᱤ ᱛᱮᱢ ᱤᱨᱟ ᱛᱟᱦᱚᱞᱮ ᱠᱷᱟᱱ ᱦᱳᱲᱩ ᱫᱚᱢᱮ ᱧᱩᱨᱩᱣᱟ ᱞᱮᱭᱟ ᱠᱚ ᱟᱫᱚ ᱩᱱᱠᱩ ᱫᱚ ᱚᱱᱟ ᱠᱷᱟᱹᱛᱤᱨ ᱠᱚ ᱢᱩᱱᱤᱥ ᱠᱚᱜᱮᱭᱟ᱾ ᱚᱛ ᱨᱮ ᱦᱩᱭ ᱡᱠᱷᱚᱱ ᱠᱚ ᱤᱭᱟᱹᱭᱟ ᱟᱫᱚ ᱚᱱᱟ ᱚᱱᱟ ᱠᱷᱟᱹᱛᱤᱨ ᱚᱠᱚᱭ ᱠᱚᱫᱚ ᱠᱩᱥᱤᱭᱟᱜ᱾ ᱢᱩᱱᱤᱥ ᱠᱟᱛᱮ ᱜᱮ ᱟᱨ ᱞᱟᱹᱭᱟ ᱪᱟᱲᱛᱮ ᱦᱩᱭᱩᱜᱼᱟ ᱮᱠᱫᱚᱢ ᱢᱤᱜ ᱥᱟᱶᱛᱮ ᱮᱠᱚᱢ ᱦᱩᱲᱩᱢ ᱧᱟᱢ ᱩᱛᱟᱹᱨᱟ ᱦᱮ? ᱵᱟᱝ ᱫᱟᱞ ᱵᱟᱝ ᱦᱩᱭᱩᱜ ᱛᱟᱢᱟ ᱟᱞᱟᱫᱟᱛᱮ᱾ ᱟᱫᱚ ᱚᱱᱟ ᱠᱷᱟᱛᱤᱨ ᱩᱱᱠ ᱢᱤᱥᱤᱱ ᱛᱮᱠᱚ ᱤᱭᱟᱹᱭ ᱜᱮᱭᱟ ᱤᱨ ᱦᱚᱪᱚᱭ ᱜᱮᱭᱟ᱾
ᱟᱪᱪᱷᱟ ᱟᱞᱮᱥᱮᱫ ᱫᱚ ᱢᱤᱥᱤᱱ ᱠᱚᱛᱮ ᱫᱚ ᱵᱟᱝᱠᱚ ᱤᱨ ᱦᱚᱪᱚᱭ ᱜᱮᱭᱟ, ᱢᱟᱱᱮ ᱢᱩᱱᱤᱥ ᱟᱛᱮᱜ ᱜᱮ ᱦᱚᱲ ᱛᱮ ᱜᱮ ᱢᱤᱥᱤᱱ ᱠᱚᱫᱚ ᱟᱹᱣᱨᱤ ᱪᱟᱹᱞᱩᱜᱼᱟ ᱟᱞᱮᱥᱮᱜ ᱫᱚ ᱟᱨᱠᱤ,
ᱚ ᱟᱞᱮ ᱱᱚᱛᱮ ᱦᱚᱸ ᱛᱟᱭᱚᱢ ᱫᱚ ᱛᱟᱭᱚᱢ ᱱᱚᱜᱼᱚᱭ ᱵᱟᱨ ᱥᱮᱨᱢᱟ ᱦᱩᱭ ᱠᱟᱱᱟ ᱢᱤᱥᱤᱱ ᱠᱚ ᱟᱹᱜᱩ ᱠᱟᱫᱟ᱾
ᱦᱩᱸ ᱟᱫᱚ ᱟᱞᱮ ᱥᱮᱜ ᱫᱚ ᱪᱮᱫ ᱤᱧ ᱞᱟᱹᱭᱟ ᱚᱱᱠᱟ ᱢᱟᱱᱮ ᱢᱤᱥᱤᱱ ᱟᱛᱮᱜ ᱫᱚ ᱪᱮᱜ ᱢᱤᱜᱴᱟᱝ ᱥᱩᱵᱤᱛᱟᱼᱟ ᱢᱟᱱᱮ ᱢᱤᱫ ᱡᱟᱭᱜᱟ ᱨᱮ ᱡᱩᱫᱤ ᱟᱹᱰᱤᱜᱟᱱ ᱢᱟᱱᱮ ᱠᱷᱮᱛ ᱠᱚ ᱛᱟᱦᱮᱱ ᱛᱟᱹᱵᱤᱱᱟ ᱛᱟᱦᱞᱮ ᱠᱷᱟᱱ ᱫᱚ ᱠᱟᱹᱴᱤᱡ ᱥᱩᱵᱤᱛᱟᱼᱟ ᱵᱟᱠᱷᱟᱱ ᱫᱚ ᱢᱤᱜᱴᱟᱝ ᱵᱟᱨᱭᱟ ᱡᱩᱫᱤ ᱠᱷᱮᱛ ᱛᱟᱦᱮᱱ ᱛᱟᱵᱤᱱᱟ ᱟᱫᱚ ᱢᱤᱥᱤᱱ ᱟᱛᱮᱜ ᱫᱚ ᱩᱱᱟᱹᱜ ᱯᱚᱲᱛᱟ ᱵᱟᱝ ᱦᱩᱭᱩᱜᱼᱟ ᱥᱮ᱾
ᱦᱳᱭ ᱦᱳᱭ
ᱚᱱᱮ ᱚᱱᱟ ᱜᱮ ᱟᱫᱚ ᱱᱚᱛᱮ ᱨᱮᱱ ᱦᱮᱸ ᱞᱟᱹᱭ ᱵᱤᱱ᱾
ᱟᱫᱚ ᱞᱟᱹᱭ ᱫᱟᱞᱤᱧ ᱱᱚᱛᱮ ᱫᱚ ᱟᱫᱚ ᱚᱱᱟ ᱠᱷᱟᱹᱛᱤᱨ ᱛᱮ ᱢᱤᱥᱤᱱ ᱵᱟᱠᱚ ᱟᱹᱜᱩᱭᱟ ᱪᱮᱫᱟᱜ ᱥᱮ ᱵᱤᱥᱤᱨ ᱵᱷᱟᱜ ᱦᱚᱲ ᱜᱮ ᱚᱱᱮ ᱚᱱᱟ ᱠᱚ ᱵᱚᱛᱚᱨᱚᱜ ᱚᱱᱟ ᱞᱟᱹᱭ ᱫᱟᱠᱚ ᱡᱮ ᱦᱳᱲᱩ ᱫᱚᱢ ᱧᱩᱨᱩᱜ ᱠᱟᱱᱟ ᱚᱠᱟᱨᱮᱠᱚ ᱟᱸᱡᱚᱢ ᱟᱠᱟᱫᱟ ᱦᱟᱸᱜ ᱟᱫᱚ ᱚᱱᱟ ᱠᱷᱟᱹᱛᱤᱨ ᱢᱚᱱᱮ ᱠᱟᱜ ᱢᱮᱢ ᱱᱩᱜ ᱱᱩᱠᱩᱨ ᱢᱤᱫᱴᱟᱹᱱ ᱨᱮ ᱵᱟᱹᱫ ᱛᱟᱭ ᱩᱱᱤ ᱫᱚᱭ ᱞᱟᱹᱭ ᱮᱫᱟ ᱢᱤᱥᱤᱱ ᱛᱤᱧ ᱥᱤᱭᱟ ᱯᱚᱨᱮ ᱨᱮᱢ ᱯᱮᱭᱟ ᱵᱟᱹᱫᱽ ᱦᱚᱸᱠᱚ ᱞᱟᱹᱭᱼᱟ ᱵᱟᱞᱮ ᱥᱤ ᱭᱟᱭ, ᱩᱸ ᱵᱟᱞᱮ ᱮᱱᱛᱮ᱾ ᱛᱟᱨᱯᱚᱨ ᱟᱨᱚ ᱦᱟᱱᱛᱮᱱ ᱠᱚ ᱚᱱᱮ ᱚᱝᱠᱟ ᱟᱨᱠᱤ ᱪᱷᱟᱰᱟ ᱪᱷᱟᱰᱟᱱ᱾ ᱢᱚᱸᱫᱽ ᱵᱟᱝ ᱢᱤᱞᱟᱹᱜ ᱠᱟᱱ ᱛᱟᱠᱚᱣᱟ᱾
ᱦᱳᱭ ᱟᱫᱚ ᱡᱚᱛᱚ ᱦᱚᱲ ᱫᱚ ᱵᱟᱠᱚ ᱠᱩᱥᱤᱭᱟᱜᱼᱟ ᱛᱚ᱾
ᱦᱳᱫᱽ ᱦᱳᱭ᱾
ᱦᱩᱸ ᱦᱮᱸ᱾
ᱟᱨ ᱛᱟ ᱜᱚᱝᱠᱮ ᱚᱱᱛᱮ ᱥᱮᱜ ᱚᱱᱛᱮ ᱫᱚ ᱚᱠᱟ ᱞᱮᱠᱟ?
ᱪᱮᱜ ᱵᱟᱹᱞᱤᱧ ᱟᱸᱡᱚᱢ ᱞᱮᱫᱟ ᱟᱨ?
ᱦᱮᱸ ᱵᱤᱨ ᱠᱚ ᱪᱮᱫ ᱞᱮᱠᱟ ᱢᱮᱱᱟᱜᱼᱟ ᱵᱩᱨᱩ ᱠᱚ ᱪᱮᱜ ᱠᱟ ᱢᱮᱱᱟᱜᱼᱟ, ᱟᱯᱮ ᱚᱱᱛᱮ ᱫᱚ?
ᱦᱮᱸᱻ ᱵᱩᱨᱩ ᱫᱚ ᱩᱱᱟᱹᱜ ᱫᱚ ᱵᱟᱹᱱᱩᱜᱼᱟ, ᱩᱸ ᱵᱤᱨ ᱫᱚᱸ ᱜᱟᱡᱮ ᱦᱮᱱᱟᱜᱼᱟ ᱪᱮᱫ ᱤᱧ ᱞᱟᱹᱭᱼᱟ ᱟᱹᱰᱤ ᱢᱟᱱᱮ ᱜᱟᱡᱮ ᱵᱤᱨ ᱦᱮᱸᱱᱟᱜᱼᱟ ᱦᱟᱸᱜ ᱟᱹᱰᱤ ᱢᱟᱨᱟᱝ ᱜᱮ᱾ ᱱᱚᱠᱟ ᱟᱞᱮ ᱫᱚ ᱢᱟᱱᱮᱻᱜ ᱯᱩᱨᱟᱹ ᱵᱤᱨ ᱜᱮᱭᱟᱜ, ᱢᱟᱱᱮ ᱚᱲᱟᱜ ᱠᱷᱚᱱ ᱵᱤᱱ ᱩᱰᱩᱸᱜ ᱞᱮᱱᱠᱷᱟᱡ ᱜᱮ ᱵᱤᱨ ᱜᱮ ᱵᱤᱱ ᱧᱮᱧᱟᱢᱟ᱾ ᱵᱟᱹᱫᱽ ᱠᱚ ᱩᱱᱟᱹᱜ ᱵᱟᱹᱵᱤᱱ ᱧᱟᱢ ᱵᱤᱨ ᱜᱮ ᱥᱩᱫᱩ ᱵᱤᱨ ᱜᱤᱵᱤᱱ ᱧᱟᱢᱼᱟ, ᱟᱯᱮᱥᱮᱫ ᱪᱮᱫ ᱞᱮᱠᱟ ᱵᱤᱨ ᱠᱚ ᱛᱟᱦᱮᱞᱮ?
ᱮᱸᱻ ᱟᱞᱮ ᱥᱮᱫ ᱦᱚᱸ ᱵᱤᱨ ᱫᱚ ᱢᱮᱱᱟᱜᱼᱟ, ᱢᱮᱱᱠᱷᱟᱱ ᱩᱱᱟᱹᱜ ᱟᱸᱻᱜ ᱟᱹᱰᱤ ᱜᱷᱚᱱᱚ ᱫᱚ ᱵᱟᱹᱱᱩᱜᱼᱟ, ᱢᱮᱱᱠᱷᱟᱱ ᱟᱞᱮᱭᱟᱜ ᱡᱟᱦᱟᱸ ᱵᱟᱲ ᱜᱮ ᱢᱮᱱᱟᱜᱼᱟ ᱵᱟᱲᱜᱮ ᱠᱷᱚᱱ ᱜᱮ ᱮᱦᱚᱵ ᱟᱠᱟᱱᱟ ᱵᱤᱨ ᱟᱫᱚ ᱟᱯᱱᱟᱨ ᱧᱚᱜ ᱟᱠᱟᱱᱟ ᱱᱚᱰᱮ ᱠᱷᱚᱱ᱾ ᱵᱮ ᱟᱹᱰᱤ ᱢᱟᱨᱟᱝ ᱫᱚ ᱢᱟᱨᱟᱝ ᱜᱮᱭᱟ ᱢᱮᱱᱠᱷᱟᱱ ᱫᱚᱢᱮ ᱥᱩᱨ ᱧᱟᱢᱮᱫ ᱜᱮᱭᱟ ᱟᱫᱚ ᱡᱟᱦᱟᱸ ᱛᱤᱱ ᱚᱱᱛᱮᱢ ᱵᱚᱞᱚ ᱤᱫᱤᱜᱼᱟ ᱚᱱᱛᱮ ᱫᱚ ᱠᱟᱹᱴᱤᱜ ᱵᱟᱹᱲᱛᱤ ᱜᱮ᱾ ᱜᱮᱭᱟ ᱫᱟᱨᱮ ᱠᱚ ᱥᱩᱨ ᱥᱩᱨ ᱜᱮᱭᱟ ᱟᱨᱠᱤ ᱫᱚᱢᱮ ᱜᱟᱡᱟᱲ
ᱟᱸᱻ ᱦᱩᱸᱻ
ᱩᱸᱜ ᱟᱨ ᱛᱟᱞᱦᱮ ᱜᱚᱢ- ᱦᱮᱸ ᱞᱟᱹᱭ ᱵᱤᱱ ᱢᱟ? ᱢᱟ ᱞᱟᱹᱭ ᱮᱫᱟ ᱞᱤᱧ ᱮᱸ ᱩᱫ ᱠᱚ ᱯᱩᱴᱠᱟᱹ ᱠᱚ ᱛᱟᱦᱮᱞᱮ ᱯᱮ ᱡᱚᱢ ᱠᱚᱜᱮᱭᱟ ᱛᱚ ᱵᱷᱟᱹᱜᱮ ᱜᱮ ᱵᱤᱨ ᱨᱮᱫᱚ ᱚᱢᱚᱱᱚᱜᱼᱟ᱾
ᱦᱮᱸ ᱵᱷᱟᱞ ᱵᱷᱟᱞᱮ ᱜᱮ ᱡᱚᱢ ᱦᱩᱭᱩᱜ ᱜᱮᱭᱟ᱾ ᱱᱤᱭᱟᱹ ᱵᱟᱨ ᱦᱚᱸᱜᱼᱚᱭ ᱛᱚᱜ ᱟᱸ ᱦᱤᱛᱟᱹᱜ ᱫᱚ ᱵᱟᱹᱱᱩᱜ ᱠᱚᱣᱟ, ᱱᱤᱛᱚᱜ ᱫᱚ ᱵᱟᱠᱚ ᱧᱟᱢᱚᱜ ᱠᱟᱱᱟ ᱯᱩᱴᱠᱟᱹ ᱠᱚᱫᱚ, ᱩᱫ ᱠᱚᱜᱮ ᱢᱤᱫᱵᱟᱨ ᱧᱟᱢᱚᱜ ᱠᱟᱱᱟ ᱞᱟᱦᱟ ᱠᱚ ᱧᱟᱢᱚᱜ ᱠᱟᱱ ᱛᱟᱦᱮᱸᱜ᱾ ᱟᱫᱚ ᱱᱤᱛᱚᱜ ᱫᱚ ᱠᱚᱢ ᱦᱟᱛᱟᱲ ᱟᱠᱟ ᱱᱟᱠᱚ ᱟᱨᱠᱤ ᱵᱟᱠᱚ ᱧᱟᱢᱚᱜ ᱞᱟᱹᱜᱤᱫᱚᱜ ᱠᱟᱱᱟ ᱯᱩᱴᱠᱟᱹ ᱠᱚᱫᱚ, ᱚᱱᱟ ᱩᱫ ᱠᱚᱜᱮ ᱢᱤᱫ ᱵᱟᱨ ᱧᱟᱢ ᱵᱟᱲᱟᱜ ᱠᱟᱱᱟ ᱵᱤᱨ ᱠᱚᱨᱮᱫ ᱾ ᱟᱯᱮᱥᱮᱫ ᱛᱟᱦᱮᱞᱮ ᱩᱫ ᱠᱚᱫᱚ ᱪᱮᱫ ᱞᱮᱠᱟ ᱚᱢᱚᱱᱚᱜ ᱜᱮᱭᱟ ᱥᱮ ᱵᱟᱝ?
ᱟᱞᱮ ᱱᱚᱛᱮ ᱫᱚ ᱟᱹᱰᱤ ᱡᱟᱹᱥᱛᱤ ᱜᱮ ᱚᱱᱮ ᱢᱚᱛᱟᱢ ᱩᱫ ᱯᱚᱨ ᱛᱟᱯᱚᱨ ᱵᱟᱹᱞᱤ ᱩᱫ ᱟᱨ ᱚᱱᱮ ᱵᱟᱲᱜᱮ ᱠᱚᱨᱮ ᱵᱩᱥᱩᱵ ᱩᱫ ᱠᱚ ᱚᱢᱚᱱᱚᱜ
ᱟᱨ ᱵᱤᱥᱤᱨ ᱵᱷᱟᱜ ᱜᱮ ᱮᱸ ᱛᱟᱢ ᱩᱫ ᱚᱱᱟ ᱠᱚᱨᱮ ᱫᱚ ᱫᱚᱢᱮ ᱧᱟᱢᱚᱜ, ᱚᱠᱟ ᱥᱚᱢᱚᱭ ᱫᱚ ᱜᱟᱫᱮᱞ ᱨᱮ ᱧᱟᱢ ᱜᱚᱫᱚᱜᱼᱟ ᱚᱱᱟ ᱵᱟᱨ ᱠᱤᱞᱳ ᱜᱟᱱ ᱢᱤᱫ ᱴᱷᱮᱱᱮᱢ ᱧᱟᱢ ᱜᱚᱫᱟ, ᱩᱸ ᱟᱨ ᱵᱟᱠᱷᱟᱱ ᱦᱟᱸᱰᱮ ᱱᱷᱟᱰᱮ ᱠᱚᱢ ᱠᱚᱢ ᱛᱟᱦᱮᱱ ᱜᱮᱭᱟ ᱾ ᱟᱨ ᱵᱟᱨ ᱦᱟᱯᱛᱟ ᱜᱟᱱ ᱤᱱᱟᱹ ᱞᱟᱦᱟ ᱫᱚ ᱯᱩᱴᱠᱟᱹ ᱠᱚᱫᱚ ᱫᱚᱢᱮ ᱜᱮ ᱪᱟᱞᱟᱜ ᱠᱟᱱ ᱛᱟᱦᱮᱸᱱ ᱾
ᱤᱭᱟᱹ ᱠᱚᱫᱚ ᱪᱮᱫ ᱞᱮᱠᱟ ᱧᱟᱢᱚᱜᱼᱟ ᱟᱯᱮᱥᱮᱜ ᱤᱱᱠᱟᱹ ᱵᱤᱨ ᱨᱮᱱᱟᱜ ᱡᱚ ᱵᱤᱞᱤ ᱠᱚ ᱪᱮᱫ ᱞᱮᱠᱟ ᱧᱟᱢᱚᱜ ᱜᱮᱭᱟ?
ᱩᱸ ᱡᱚ ᱵᱤᱞᱤ ᱠᱚ ᱱᱚᱣᱟ ᱠᱚᱨᱮ ᱫᱚ ᱢᱮᱱᱟᱜᱼᱟ ᱵᱷᱟᱜᱤ ᱜᱮ ᱵᱩᱨᱩ ᱨᱮᱫᱚ ᱚᱝᱠᱟ᱾ ᱛᱮᱨᱮᱞ ᱢᱮᱱᱟᱜᱼᱟ ᱾
ᱛᱮᱨᱮᱞ᱾
ᱚᱻ᱾
ᱟᱫᱚ ᱩᱱᱟᱹᱜ ᱵᱟᱹᱱᱩᱜ-ᱟ ᱵᱮᱨᱮᱞ ᱛᱮᱨᱮᱞ ᱵᱮᱞᱮ ᱵᱤᱨ ᱠᱚᱨᱮ ᱫᱚ, ᱟᱨ ᱢᱮᱱᱠᱷᱟᱱ ᱱᱚᱣᱟ ᱟᱹᱛᱩ ᱯᱷᱩᱱ ᱠᱚᱨᱮ ᱫᱚ ᱟᱹᱰᱤ ᱠᱤᱪᱷᱩ, ᱡᱮᱢᱚᱱ ᱯᱤᱭᱟᱹᱨᱤ ᱥᱟᱵ ᱠᱟᱜ ᱢᱮ ᱛᱟᱨᱯᱚᱨ ᱠᱚᱢᱞᱟ ᱞᱮᱵᱩ ᱛᱚ ᱢᱮᱱᱟᱜ ᱜᱮᱭᱟ ᱟᱨ ᱚᱱᱟ ᱥᱟᱶᱛᱮ ᱮᱢᱟᱱ ᱠᱚᱦᱚᱸ ᱟᱨᱚ ᱯᱤᱭᱟᱹᱨᱤ ᱠᱚ᱾ ᱟᱯᱮ ᱚᱱᱛᱮ ᱟᱯᱮ ᱚᱱᱛᱮ
ᱟᱞᱮ ᱥᱮᱫ ᱫᱚ ᱵᱤᱨ ᱠᱚᱨᱮ ᱦᱚᱸ ᱵᱷᱟᱜᱮ ᱜᱮ ᱦᱮᱱᱟᱜ-ᱟ ᱟᱨ ᱟᱛᱳ ᱠᱚᱨᱮ ᱢᱟ ᱦᱮᱱᱟᱜ ᱜᱮ ᱤᱱᱟᱹ ᱡᱟᱹᱱᱩᱢ, ᱩᱞ ᱯᱤᱭᱟᱹᱨᱤᱻ ᱢᱟᱱᱮ ᱠᱟᱱᱴᱷᱟᱲ ᱵᱤᱞᱤ ᱠᱚ ᱛᱟᱯᱚᱨᱮ ᱮᱸᱻ᱾ ᱠᱳᱫ ᱵᱤᱞᱤ ᱠᱚ ᱚᱱᱟ ᱠᱚᱢᱟ ᱧᱟᱢᱚᱜ ᱜᱮᱭᱟ, ᱟᱨ ᱵᱤᱨ ᱨᱮᱦᱚᱸ ᱧᱟᱢᱚᱜ ᱜᱮᱭᱟ ᱱᱚᱜ-ᱚᱭ ᱡᱮᱢᱚᱱ ᱛᱤᱨᱤᱞ, ᱵᱷᱩᱸᱱᱰᱨᱩ ᱛᱟᱯᱚᱨᱮ ᱚᱱᱟ ᱛᱟᱨᱚᱵ, ᱢᱮᱞᱮᱜ᱾ ᱟᱨᱚ ᱟᱭᱢᱟ ᱞᱮᱠᱟᱱᱟᱜ ᱡᱚ ᱵᱤᱞᱤ ᱠᱚ ᱧᱟᱢᱚᱜ ᱜᱮᱭᱟ ᱵᱤᱨ ᱠᱚᱨᱮ ᱦᱚᱸ᱾
ᱚ ᱤᱭᱟᱹ ᱫᱚ ᱧᱟᱢᱚᱜ ᱜᱮᱭᱟ ᱥᱮ ᱵᱟᱝ ᱟᱯᱮ ᱚᱱᱛᱮ᱾
ᱦᱮᱸ᱾
ᱠᱩᱲᱤᱫᱨᱟᱢᱟ ᱧᱟᱢᱚᱜ
ᱠᱩᱲᱤᱜ ᱨᱟᱢᱟ᱾
ᱦᱮᱸ ᱧᱟᱢᱚᱜ ᱜᱮᱭᱟ, ᱦᱮᱸ ᱧᱟᱢᱚᱜ ᱜᱮᱭᱟ ᱠᱩᱲᱤᱜ ᱨᱟᱢᱟ ᱦᱚᱸ ᱾ ᱛᱟᱯᱚᱨᱮ ᱮ ᱪᱮᱫ ᱞᱤᱧ ᱞᱟᱹᱭᱟ ᱦᱟᱱᱮ ᱠᱤᱛᱟᱹ ᱠᱷᱤᱡᱩᱨ ᱵᱤᱱ ᱟᱸᱡᱚᱢ ᱠᱟᱫᱟ ᱛᱚ? ᱵᱤᱨ ᱨᱮ ᱡᱟᱦᱟᱸ ᱡᱟᱦᱟᱸ ᱛᱟᱦᱮᱸᱱᱟ ᱠᱟᱹᱴᱤᱡ ᱚᱻ᱾ ᱚᱱᱟ ᱫᱚ ᱵᱤᱨ ᱨᱮ ᱧᱟᱢᱚᱜ ᱜᱮᱭᱟ ᱚᱱᱟ ᱴᱟ ᱠᱟᱹᱴᱤᱡ ᱠᱟᱹᱴᱤᱡ ᱚᱱᱮ ᱠᱷᱤᱡᱩᱨ ᱞᱮᱠᱟᱜᱮ ᱫᱟᱨᱮ ᱫᱚ, ᱟᱫᱚ ᱚᱱᱟ ᱫᱚ ᱠᱟᱹᱴᱤᱡ ᱜᱮᱭᱟ ᱟᱹᱨᱠᱤ᱾ ᱵᱟᱝ ᱞᱟᱹᱴᱩᱜ-ᱟ ᱚᱱᱟ ᱫᱚ ᱠᱟᱹᱴᱤᱡ ᱜᱮ ᱛᱟᱦᱮᱸᱱᱟ ᱾
ᱚ ᱟᱪᱪᱷᱟ᱾ ᱟᱞᱮ ᱱᱚᱛᱮ ᱤᱭᱟᱹ ᱫᱟᱨᱮ ᱠᱚ ᱧᱟᱢᱚᱜ ᱜᱮᱭᱟ, ᱮᱥ ᱟᱨᱚ ᱚᱱᱮ᱾ ᱴᱟ ᱚᱱᱟ ᱦᱚᱸ ᱟᱹᱰᱤᱴᱟᱜ ᱚᱱᱠᱟᱱ ᱜᱮᱭᱟ ᱡᱚ ᱫᱚ ᱪᱮᱫ ᱠᱚ ᱞᱟᱹᱭᱟ ᱠᱩᱲᱤᱫᱨᱟᱢᱟ ᱞᱮᱠ ᱛᱟᱨ
ᱠᱩᱲᱤᱫ ᱨᱟᱢᱟ᱾
ᱠᱩᱲᱤᱫ ᱨᱟᱢᱟ ᱞᱮᱠᱟᱱᱟᱜ ᱮ ᱡᱚ ᱫᱚ ᱮ ᱧᱩᱛᱩᱢ ᱫᱚ ᱥᱩᱨᱟᱹᱢᱟᱴᱷᱟ ᱠᱚ ᱞᱮᱭᱟ ᱾
ᱦᱮᱸ ᱦᱮᱸ ᱧᱟᱢᱚᱜ ᱜᱮᱭᱟ ᱟᱞᱮ ᱥᱮᱫ ᱦᱚᱸ ᱾
ᱚᱱᱟ ᱫᱚ ᱢᱟᱨᱟᱝ ᱢᱟᱨᱟᱝ ᱜᱮ ᱫᱟᱨᱮᱜ-ᱟ ᱚᱱᱟ
ᱦᱮᱸ ᱚᱱᱟ ᱫᱚ ᱢᱟᱨᱟᱝ ᱧᱚᱜ ᱜᱮ ᱫᱟᱨᱮᱜ-ᱟ ᱾ ᱚᱱᱮ ᱮ ᱵᱤᱨ ᱨᱮᱜᱮ ᱵᱮᱥᱤ ᱧᱚᱜ ᱧᱟᱢᱚᱜ ᱜᱮᱭᱟ, ᱟᱨ ᱱᱮᱛᱟᱨ ᱫᱚ ᱢᱟᱱᱮ ᱫᱟᱨᱮ ᱠᱚᱠᱚ ᱢᱟᱜ ᱫᱟ ᱛᱚ ᱟᱫᱚ ᱚᱱᱟᱛᱮ ᱠᱟᱹᱴᱤᱡ ᱠᱚᱢ ᱧᱚᱜ ᱟᱠᱟᱱᱟ᱾ ᱮ ᱞᱟᱦᱟ ᱞᱮᱠᱟ ᱫᱚ ᱵᱟᱹᱱᱩᱜ-ᱟ᱾
ᱚ᱾ ᱟᱞᱮ ᱱᱚᱛᱮ ᱦᱚᱸ ᱫᱟᱨᱮ ᱠᱚᱠᱚ ᱢᱟᱜ ᱮᱫᱟ ᱢᱮᱱᱠᱷᱟᱱ ᱦᱟᱯᱲᱟᱢ ᱠᱚ ᱥᱩᱢᱚᱭ ᱠᱚ ᱞᱟᱹᱭᱮᱫ ᱛᱟᱦᱮᱸᱫ ᱟᱠᱚ ᱡᱮ ᱱᱚᱛᱮ ᱫᱚ ᱮᱠᱫᱚᱢ ᱯᱷᱟᱸᱠᱟ ᱯᱷᱟᱸᱠᱟ ᱜᱮ ᱛᱟᱦᱮᱸ ᱠᱟᱱᱟ᱾ ᱠᱷᱤᱡᱩᱨ ᱫᱟᱨᱮ ᱫᱚᱢᱮ ᱯᱟᱨᱪᱷᱟ ᱟᱠᱟᱱᱟ ᱠᱷᱤᱡᱩᱨ ᱫᱟᱨᱮ, ᱛᱟᱞᱮ ᱫᱟᱨᱮ ᱫᱚ ᱮᱠᱫᱚᱢ ᱵᱟᱝ ᱛᱟᱦᱮᱸ ᱠᱟᱱᱟ᱾ ᱟᱨ ᱠᱷᱤᱡᱩᱨ ᱫᱟᱨᱮ, ᱛᱟᱞᱮ ᱫᱟᱨᱮ ᱫᱚ ᱫᱚᱢᱮ ᱜᱮ ᱡᱟᱹᱥᱛᱤ ᱯᱷᱟᱨᱪᱟᱣ ᱠᱟᱱᱟ ᱟᱞᱮ ᱱᱚᱛᱮ
ᱦᱩᱸ ᱦᱩᱸ᱾
ᱟᱯᱮᱥᱮᱫ ᱫᱚ ᱚᱠᱟ ᱫᱟᱨᱮ ᱠᱚ ᱛᱟᱦᱚᱸᱞᱮ ᱟᱹᱰᱤ ᱡᱟᱹᱥᱛᱤ ᱜᱮ ᱧᱮᱞᱚᱜ
ᱦᱮᱸ ᱟᱞᱮ ᱥᱮᱫ ᱫᱚ ᱵᱤᱨ ᱠᱚᱨᱮᱜ ᱫᱚ ᱡᱟᱹᱥᱛᱤ ᱱᱚᱜ-ᱚᱭ ᱡᱮᱢᱚᱱ ᱧᱮᱞᱚᱜ-ᱟ ᱥᱟᱨᱡᱚᱢ ᱛᱟᱯᱚᱨᱮ ᱟᱨᱚ ᱟᱭᱢᱟ ᱥᱟᱨᱡᱚᱢ, ᱛᱟᱯᱚᱨᱮ ᱢᱟᱛᱠᱚᱢ ᱦᱚᱸ ᱧᱮᱞᱚᱜ ᱜᱮᱭᱟ᱾ ᱛᱮᱨᱮᱞ ᱛᱟᱯᱚᱨᱮ ᱛᱟᱨᱚᱵ ᱠᱚ, ᱵᱷᱩᱩᱱᱰᱨᱩ ᱟᱭᱢᱟ ᱞᱮᱠᱟᱱᱟᱜ ᱥᱚᱥᱚ, ᱟᱨ ᱱᱚᱣᱟ ᱟᱹᱛᱳ ᱠᱚᱨᱮ ᱧᱮᱞ ᱧᱟᱢᱚᱜ ᱜᱮᱭᱟ ᱡᱮᱢᱚᱱ ᱮᱸ ᱵᱟᱹᱫ ᱠᱚᱨᱮ ᱧᱮᱞᱚᱜ ᱜᱮᱭᱟ ᱠᱷᱤᱡᱩᱨ ᱛᱟᱨᱯᱚᱨᱮ ᱚᱲᱟᱜ ᱥᱳᱨ ᱠᱚᱨᱮ ᱫᱚ, ᱯᱤᱭᱟᱹᱨᱤ ᱠᱚ ᱠᱟᱱᱴᱷᱟᱲ ᱫᱟᱨᱮ ᱠᱚ᱾ ᱟᱭᱢᱟ ᱞᱮᱠᱟᱱᱟᱜ, ᱫᱟᱨᱮ ᱠᱚ ᱧᱮᱞᱚᱜ ᱜᱮᱭᱟ᱾
ᱦᱩᱸ
ᱟᱨ ᱚᱱᱮ ᱢᱩᱨᱩᱫ ᱵᱟᱦᱟ ᱚᱱᱟ ᱠᱚ᱾
ᱚ ᱢᱩᱨᱩᱫ ᱛᱟᱦᱚᱞᱮ, ᱟᱯᱮ ᱚᱱᱛᱮ ᱫᱚ ᱢᱩᱨᱩᱫ ᱫᱟᱨᱮ ᱠᱚ, ᱧᱟᱢᱚᱜ ᱜᱮᱭᱟ ᱥᱮ ᱪᱮᱫ?
ᱦᱮᱸ ᱢᱩᱨᱩᱫ ᱫᱟᱨᱮ ᱧᱟᱢᱚᱜ ᱜᱮᱭᱟ, ᱵᱤᱨ ᱠᱚᱨᱮ ᱦᱚᱸ ᱧᱟᱢᱚᱜ ᱜᱮᱭᱟ ᱟᱨ ᱱᱚᱣᱟ ᱦᱮᱸ ᱟᱹᱛᱩ ᱥᱩᱨ ᱠᱚᱨᱮ ᱦᱚᱸ, ᱚᱱᱮ ᱵᱟᱹᱫ ᱠᱚᱨᱮ ᱦᱚᱸ ᱛᱟᱦᱮᱱ ᱜᱮᱭᱟ᱾
ᱟᱞᱮ ᱱᱚᱛᱮ ᱫᱚ, ᱪᱮᱫ ᱞᱮᱠᱟ ᱵᱟᱲᱟᱭᱟ ᱵᱤᱱ ᱠᱟᱨᱚᱱ ᱦᱚᱛᱚ ᱢᱟᱱᱮ ᱢᱩᱨᱩᱫ ᱫᱟᱨᱮ ᱫᱚ ᱵᱟᱹᱱᱩᱜᱼᱟ, ᱢᱟᱱᱮ ᱤᱭᱟᱹᱵᱤᱱ ᱧᱮᱞ ᱠᱟᱫᱟ, ᱚᱱᱟ ᱱᱟᱹᱲᱤ ᱫᱚ ᱢᱩᱨᱩᱫ ᱱᱟᱲᱤ ᱫᱚ, ᱫᱚᱢᱮ ᱡᱟᱥᱛᱤ ᱜᱮᱭᱟ᱾
ᱟᱪᱪᱷᱟ, ᱟᱞᱮᱥᱮᱫ ᱫᱚ ᱱᱟᱹᱲᱤ ᱦᱚᱸ ᱡᱟᱹᱥᱛᱤ ᱜᱮ ᱦᱮᱱᱟᱜᱼᱟ, ᱟᱨ ᱚᱱᱟ ᱫᱟᱨᱮ ᱦᱚᱸ᱾ ᱟᱫᱚ ᱱᱮᱛᱟᱨ ᱫᱚ ᱠᱤᱪᱷᱩ, ᱢᱟᱱᱮ ᱚᱱᱠᱟᱹ ᱢᱟᱜ ᱵᱟᱲᱟᱭ ᱫᱟᱠᱚ ᱟᱫᱚ ᱢᱟᱱᱮ ᱞᱟᱦᱟ ᱞᱟᱦᱟ ᱡᱟᱦᱟᱸ ᱞᱮᱠᱟ ᱛᱟᱦᱮᱸ ᱠᱟᱱᱟ, ᱚᱱᱟ ᱠᱷᱚᱱ ᱫᱚ ᱠᱟᱹᱴᱤᱡ ᱠᱚᱢ ᱜᱮᱭᱟ, ᱛᱚᱵᱮ ᱦᱮᱱᱟᱜᱼᱟ ᱵᱮᱥᱤ ᱜᱮ
ᱦᱩᱸ,
ᱟᱨ ᱛᱟᱦᱚᱞᱮ ᱤᱭᱟᱹ ᱠᱚᱫᱚ ᱯᱮ, ᱟᱹᱥᱩᱞ ᱟᱠᱟᱫ ᱠᱚᱣᱟ ᱥᱮ ᱵᱟᱝ ᱰᱟᱝᱨᱤ, ᱠᱟᱰᱟ ᱠᱚ ᱢᱮᱨᱚᱢ ᱠᱚ?
ᱦᱮᱸ ᱰᱟᱝᱨᱤ ᱦᱮᱱᱟᱜ ᱠᱚᱣᱟ ᱰᱟᱝᱨᱤ, ᱢᱮᱨᱚᱢ, ᱵᱷᱤᱲᱤ ᱦᱮᱱᱟᱜ ᱠᱚᱣᱟ᱾ ᱟᱯᱮ ᱨᱮᱱ ᱦᱮᱱᱟᱜ ᱠᱚᱣᱟ ᱥᱮ ᱵᱟᱝ?
ᱟᱞᱮ ᱫᱚ ᱢᱤᱫ ᱥᱚᱢᱟᱹᱭ ᱞᱮ, ᱟᱹᱥᱩᱞ ᱞᱮᱫ ᱠᱚᱣᱟ᱾ ᱢᱮᱱᱠᱷᱟᱱ ᱱᱤᱛᱚᱜ ᱫᱚ ᱦᱟᱸᱜ, ᱟᱹᱠᱷᱨᱤᱧ ᱪᱟᱵᱟ ᱟᱠᱟᱫ ᱠᱚᱣᱟᱞᱮ, ᱟᱨ ᱦᱚᱲ ᱦᱚᱸ ᱠᱟᱹᱴᱤᱡ ᱞᱮ ᱠᱚᱢ ᱠᱟᱱᱟ ᱪᱮᱫᱟᱜ ᱥᱮ ᱵᱟᱯᱞᱟ ᱦᱩᱭᱮᱱ ᱛᱟᱭᱟ ᱢᱟᱱᱮ ᱠᱟᱹᱢᱤ, ᱤᱧ ᱫᱤᱫᱤᱭᱟᱜ ᱵᱟᱯᱞᱟ ᱦᱩᱭᱮᱱ ᱛᱟᱭᱟ ᱟᱫᱚ ᱟᱫᱚ ᱚᱱᱟ ᱠᱟᱨᱚᱱ ᱛᱮ, ᱵᱟᱞᱮ ᱫᱚᱦᱚ ᱠᱟᱫ ᱠᱚᱣᱟ ᱪᱤᱞᱤ ᱦᱚᱸ, ᱟᱨ ᱢᱤᱫ ᱥᱚᱢᱚᱭ ᱥᱩ ᱥᱩᱠᱨᱤ ᱞᱮ ᱟᱹᱥᱩᱞ ᱞᱮᱫ ᱠᱚᱣᱟ ᱟᱹᱰᱤ ᱡᱟᱹᱥᱛᱤ᱾ ᱥᱩᱠᱨᱤ ᱫᱚ ᱢᱟᱱᱮ ᱚᱲᱟᱜ ᱩᱱᱠᱩ ᱫᱚ, ᱛᱚᱞ ᱫᱚᱦᱚ ᱜᱟᱱᱚᱜ ᱟᱛᱚ ᱟᱛᱤᱧ ᱢᱟᱛᱤᱧ ᱦᱟᱸᱜ ᱵᱟᱝ ᱤᱫᱤ ᱦᱳᱭᱩᱜᱼᱟ᱾
ᱦᱩᱸ,